ᱟᱸ ᱞᱟᱹᱭ ᱛᱟᱞᱟᱝ ᱢᱮ ᱪᱮᱫ ᱠᱚᱢ ᱪᱤᱠᱟᱹ ᱵᱟᱲᱟᱭᱮᱫᱟ
ᱦᱮᱸ ᱪᱤᱠᱟᱹ ᱵᱚᱞᱛᱮ ᱱᱚᱜ ᱚᱚᱭ ᱫᱟᱬᱟ ᱵᱟᱲᱟᱭ ᱫᱟᱹᱧ ᱱᱚᱣᱟ ᱫᱟᱜ ᱫᱟᱜ ᱨᱮ ᱟᱹᱪᱩᱨ ᱵᱟᱲᱟᱛᱮ ᱟᱹᱰᱤ ᱵᱷᱟᱜᱮ ᱜᱮ ᱵᱩᱡᱷᱟᱹᱜ ᱠᱟᱱᱟ ᱾ ᱩᱱ ᱫᱤᱱ ᱢᱟ ᱥᱮ ᱦᱮᱸ!
ᱵᱟᱢ ᱞᱚᱦᱚᱫᱚᱜ ᱠᱟᱱ ᱛᱮ?
ᱦᱮᱸ ᱞᱚᱦᱚᱫ ᱫᱩᱧ ᱞᱚᱦᱚᱫᱚᱜ ᱠᱟᱱᱟ ᱢᱟᱱᱮ ᱞᱚᱦᱚᱫ ᱢᱚᱫᱽᱫᱷᱮ ᱨᱮᱜᱮ ᱟᱹᱰᱤ ᱢᱤᱫᱴᱮᱱ ᱵᱷᱟᱜᱮ ᱵᱩᱡᱷᱟᱹᱜ ᱠᱟᱱᱟ ᱟᱨᱠᱤ ᱾ ᱢᱟᱱᱮ ᱥᱮᱛᱚᱝ ᱦᱚ ᱫᱟᱜ ᱫᱟᱭ ᱠᱚᱢ ᱠᱚᱢ ᱜᱮ ᱟᱨᱠᱤ ᱾
ᱦᱩᱸ
ᱥᱤᱛᱩᱝ ᱦᱚᱸ ᱵᱟᱭ ᱥᱤᱛᱩᱝ ᱠᱟᱫᱟ, ᱛᱟᱯᱚᱨᱮ ᱨᱤᱢᱤᱞ ᱨᱤᱢᱤᱞ ᱠᱟᱫᱟᱭ ᱾ ᱠᱚᱢ ᱠᱚᱢᱮ ᱫᱟ-ᱫᱟᱜ ᱫᱟ ᱟᱨ ᱞᱚᱦᱚᱫ ᱵᱟᱲᱟᱨᱮ ᱟᱹᱰᱤ ᱡᱩᱛ ᱜᱮ ᱵᱩᱡᱷᱟᱹᱜ ᱠᱟᱱᱟ ᱵᱩᱡᱫᱟᱢ ᱾
ᱟᱪᱪᱷᱟ, ᱛᱟᱦᱚᱞᱮ ᱚᱱᱛᱮ ᱳᱫ ᱠᱚ ᱪᱮᱫ ᱞᱮᱠᱟ ᱦᱳᱭᱳᱜ ᱠᱟᱱᱟ ᱥᱮ ᱵᱟᱝ ᱳᱫ ᱠᱚ ᱯᱩᱴᱠᱟᱹ ᱠᱚ?
ᱦᱮᱸ ᱳᱫ ᱠᱚᱢᱟ ᱡᱟ-ᱡᱟᱱᱟᱢ ᱥᱮᱛᱟᱜ ᱨᱮᱜᱮ ᱟ-ᱟᱢᱫᱟᱞᱮ ᱟᱹᱜᱩᱣ ᱠᱟᱫᱟ ᱯᱩᱨᱟᱹ ᱢᱤᱫ ᱥᱳᱲᱮ ᱟᱨᱠᱤ ᱾
ᱟᱪᱪᱷᱟ, ᱞᱮᱭᱫᱟᱹᱧ ᱚᱱᱛᱮ ᱫᱚ ᱟᱞᱚᱥᱮᱢ ᱪᱟᱞᱟᱜᱼᱟᱭᱟ ᱾
ᱛᱟᱯᱚᱨᱮ ᱥᱚᱲᱮ ᱠᱟᱫᱟᱞᱮ ᱛᱮᱦᱮᱧ ᱫᱚ ᱾ ᱥᱮᱛᱟᱜ ᱯᱟᱭᱟᱨ ᱨᱮ ᱥᱳᱲᱮ ᱦᱳᱭ ᱠᱟᱱᱟ, ᱟᱫᱚ ᱱᱚᱣᱟ ᱡᱟᱹᱯᱩᱫ ᱨᱮ ᱢᱤᱫᱴᱟᱱ ᱥᱳᱲᱮ ᱡᱚᱢ ᱨᱮ ᱢᱟᱱᱮ ᱡᱩᱫ ᱢᱤᱫᱴᱮᱱ ᱟᱞᱟᱫᱟ ᱡᱩᱫ ᱵᱩᱡᱷᱟᱹᱜᱼᱟ ᱵᱩᱡᱫᱟᱢ ᱾
ᱦᱩᱸ, ᱛᱟᱦᱚᱞᱮ ᱯᱩᱴᱠᱟᱹ ᱠᱚ ᱛᱤᱱᱟᱹᱜ ᱮᱢ ᱦᱟᱞᱟᱝ ᱠᱮᱫ ᱠᱚᱣᱟ ᱛᱮᱦᱤᱧ ᱫᱚ ᱾
ᱯᱩᱴᱠᱟᱹ ᱦᱟᱞᱟᱝ ᱦᱩᱭ ᱠᱟᱱᱟ, ᱛᱟᱞᱟ ᱵᱮᱜᱽ ᱜᱟᱱ ᱾
ᱩᱸᱻ ᱵᱷᱟᱜᱮ ᱜᱮ ᱛᱟᱦᱚᱞᱮ ᱯᱷᱩᱴᱠᱟᱹ ᱠᱚ ᱚᱢᱚᱱᱚᱜ ᱠᱟᱱᱟ ᱛᱚᱭᱟ ᱟᱯᱮ ᱥᱮᱫ ᱫᱚ?
ᱦᱮᱸ, ᱟᱯᱮ ᱥᱮᱫ ᱫᱚᱠᱚ ᱡᱟᱱᱟᱢᱚᱜ ᱠᱟᱱᱟ ᱥᱮ ᱵᱟᱝ?
ᱦᱮᱸ ᱟᱞᱮ ᱱᱚᱱᱛᱮ ᱦᱚᱸ ᱠᱚᱢ ᱠᱚᱢ ᱠᱚ ᱡᱟᱱᱟᱢᱚᱜ ᱠᱟᱱᱟ ᱟᱨᱠᱤ ᱳᱫ ᱫᱚ ᱦᱳᱭᱳᱜ ᱠᱟᱱᱟ ᱳᱫ ᱱᱚᱣᱟ ᱵᱟᱹᱞᱤ ᱩᱫ ᱠᱚ ᱵᱩᱱᱩᱢ ᱩᱫ ᱠᱚ ᱦᱳᱭᱳᱜ ᱠᱟᱱᱟ ᱟᱨᱠᱤ ᱾
ᱚᱻ ᱟᱞᱮ ᱫᱚ ᱥᱟ-ᱥᱟᱜᱟᱫ ᱳᱫ ᱞᱮ ᱥᱳᱲᱮ ᱠᱟᱫᱟ ᱛᱮᱦᱮᱧ ᱫᱚ ᱾
ᱟᱪᱪᱷᱟ
ᱟᱨ ᱯᱩᱴᱠᱟᱹ ᱠᱚᱢᱟ ᱟᱞᱮᱥᱮᱱ ᱱᱟᱜ ᱫᱟᱢᱮᱢ ᱵᱟᱲᱟᱭᱟ ᱛᱤᱱᱟᱹᱜ ᱠᱟᱛᱮᱛ?
ᱛᱤᱱᱟᱹᱜ ᱠᱟᱛᱮᱛ?
ᱢᱚᱲᱮ ᱥᱚ ᱴᱟᱠᱟ ᱠᱤᱡᱤ ᱾
ᱚᱻ ᱫᱚ ᱱᱤᱭᱟᱹ ᱛᱟᱦᱚᱞᱮ ᱠᱚ ᱫᱟᱢᱟᱱᱟ ᱛᱚ ᱛᱟᱦᱚᱞᱮ ᱦᱮᱸ ᱟᱹᱠᱷᱨᱤᱧᱮᱫ ᱠᱚᱣᱟ ᱯᱮᱥᱮ ᱵᱟᱝ?
ᱦᱮᱸ! ᱟᱞᱮ ᱢᱟ ᱠᱟᱹᱢᱤ ᱠᱟᱡᱽ ᱵᱟᱹᱜᱤ ᱠᱟᱛᱮᱫ ᱮᱠᱵᱟᱨᱮ ᱵᱤᱨ ᱨᱮᱜᱮᱞᱮ ᱟᱹᱪᱩᱨ ᱵᱟᱲᱟᱜ ᱠᱟᱱᱟ, ᱢᱟᱱᱮ ᱡᱩᱫᱤ ᱵᱟᱨ ᱠᱮᱡᱤᱢ ᱦᱟᱞᱟᱝ ᱠᱮᱫᱮᱭᱟ ᱛᱟᱦᱚᱞᱮ ᱛᱚ ᱟᱢᱫᱚᱢ ᱢᱟᱞᱮ ᱢᱟᱞᱱᱟ, ᱟᱫᱚ ᱢᱟᱱᱮ ᱵᱟᱹᱨᱥᱤᱧ ᱫᱚ ᱟᱢᱫᱚ ᱫᱩᱲᱩᱵ ᱠᱟᱛᱮᱢ ᱡᱚᱢᱟ᱾
ᱟᱪᱪᱷᱟ, ᱦᱮᱸ ᱛᱚ ᱟᱫᱚ ᱦᱮᱸ ᱟᱫᱚ ᱩᱱᱟᱹᱜ ᱠᱟᱛᱮᱫ ᱠᱮᱡᱤ ᱪᱟᱞᱟᱜ ᱠᱟᱱ ᱠᱷᱟᱱ ᱟᱫᱚ ᱚᱵᱚᱥᱥᱳᱭ ᱛᱟᱦᱚᱞᱮ ᱫᱤᱱᱜᱮ ᱢᱟᱱᱮ ᱵᱤᱨ ᱨᱮᱜᱮ ᱛᱟᱦᱮᱸ ᱦᱩᱭᱩᱜᱼᱟ ᱦᱮᱸ ᱥᱮ ᱵᱟᱝ ᱾
ᱦᱮᱸ ᱦᱟᱞᱟᱝᱮᱜ ᱠᱚ ᱠᱚᱣᱟᱞᱮ ᱟᱨ ᱦᱟᱱᱛᱮ ᱞᱮ ᱤᱫᱤᱭᱮᱫ ᱠᱚᱣᱟᱞᱮ ᱦᱟᱱᱮ ᱢᱮᱫᱽᱱᱤᱯᱩᱨ ᱥᱮᱫ ᱢᱟᱱᱮ ᱵᱟᱡᱟᱨ ᱥᱮᱫ ᱞᱮ ᱤᱫᱤᱭᱮᱜ ᱠᱚᱣᱟ᱾ ᱟᱨ ᱚᱱᱟ ᱵᱟ ᱵᱟᱡᱟᱨ ᱥᱮᱫ ᱨᱮᱱ ᱦᱚᱲ ᱢᱟᱛᱚ ᱚᱱᱟ ᱯᱩᱴᱠᱟᱹ ᱨᱮᱱ ᱠᱷᱟᱠᱽᱛᱟ ᱚᱱᱛᱮ ᱫᱚ ᱯᱩᱴᱠᱟᱹ ᱜᱮ ᱩᱝᱠᱩ ᱫᱚ ᱵᱟ ᱵᱟ ᱠᱚ ᱵᱟᱲᱟᱭᱟ ᱢᱟᱱᱮ ᱚᱛ ᱨᱮᱠᱚ ᱡᱟᱱᱟᱢᱚᱜ ᱠᱟᱱᱟ ᱥᱮ ᱫᱟᱨᱮ ᱨᱮᱠᱚ ᱡᱚᱜ ᱠᱟᱱᱟ ᱩᱝᱠᱩ ᱢᱟ ᱵᱟᱲᱟᱭ ᱜᱮ ᱵᱟᱠᱚ ᱵᱟᱲᱟᱭᱟ᱾
ᱟᱫᱚ ᱟᱵᱚ ᱵᱤᱨ ᱫᱤᱥᱚᱢ ᱦᱚᱲ ᱠᱷᱟᱹᱛᱤᱨ ᱜᱮᱛᱚ ᱵᱟᱡᱟᱨ ᱦᱚᱲ ᱫᱚ ᱡᱚᱢ ᱠᱚ ᱧᱟᱢ ᱫᱟᱥᱮ ᱾
ᱦᱮᱸ᱾
ᱵᱟᱝᱠᱷᱟᱱ ᱫᱚ ᱟᱵᱚ ᱦᱚᱸᱜᱼᱚ ᱱᱚᱣᱟ ᱦᱳᱲᱳ ᱠᱚᱵᱚᱱ ᱪᱟᱥᱫᱟ ᱩᱝᱠᱩ ᱠᱤ ᱟᱨᱛᱽ ᱪᱟᱥ ᱛᱷᱩᱲᱤ ᱢᱮᱱᱟᱜ ᱛᱟᱠᱚᱣᱟ᱾
ᱵᱟᱹᱱᱩᱜᱼᱟ, ᱵᱟᱹᱱᱩᱜᱼᱟ, ᱟᱜ ᱟᱵᱚ ᱡᱩᱫᱤ ᱵᱟᱵᱚᱱ ᱪᱟᱪ ᱪᱟ ᱪᱟᱥᱟ ᱠᱤᱱᱵᱟ ᱵᱟᱵᱚᱱ ᱠᱚ ᱠᱚᱨᱢᱟᱣ ᱩᱸᱩᱝᱠᱩ ᱫᱚ ᱢᱟᱱᱮ ᱵᱟᱡᱟᱨ ᱦᱚᱲ ᱫᱚ ᱡᱚᱢᱜᱮ ᱵᱟᱠᱚ ᱧᱟᱢᱟ, ᱢᱟᱱᱮ ᱵᱟᱡᱟᱨ ᱦᱚᱲ ᱫᱚ ᱢᱟᱱᱮ ᱯᱚᱭᱥᱟ ᱯᱚᱭᱥᱟ ᱨᱮᱜᱮ ᱛᱮᱫᱚ ᱫᱚ ᱛᱟᱦᱮᱱᱟ᱾
ᱦᱟᱸ ᱛᱟᱦᱚᱭᱞᱮ, ᱢᱟᱱᱮ ᱟᱠᱚᱣᱟᱜ ᱯᱚᱭᱥᱟ ᱠᱤ ᱟᱨ ᱡᱷᱚᱛᱚ ᱠᱤᱪᱷᱩ ᱦᱳᱭᱳᱜᱼᱟ ᱵᱟᱢ ᱪᱟᱥ ᱞᱟᱭ ᱮᱱᱠᱷᱟᱱ ᱪᱟᱥᱟᱭ ᱛᱟᱦᱚᱞᱮ ᱚᱠᱚᱭ ᱦᱮᱸ ᱥᱮ ᱵᱟᱝ?
ᱦᱩᱸ ᱾
ᱛᱟᱦᱚᱞᱮ ᱚᱱᱛᱮ ᱢᱟᱸᱫᱽ ᱠᱚ ᱪᱮᱫ ᱞᱮᱠᱟ ᱢᱮᱱᱟᱜ-ᱟ ᱥᱮ ᱵᱟᱹᱱᱩᱜᱼᱟ? ᱟᱞᱮ ᱛᱚ ᱤᱭᱟᱹ ᱚᱲᱟᱜ ᱠᱚ ᱠᱟᱹᱴᱤᱡ ᱨᱟᱹᱯᱩᱫ ᱟᱠᱟᱱᱟ ᱛᱚ ᱢᱟᱫᱽ ᱠᱚ ᱞᱟᱜᱟᱣ ᱠᱚᱜ ᱛᱤᱧᱟᱹ ᱛᱟᱦᱚᱞᱮ ᱚᱱᱛᱮ ᱢᱟᱫᱽ ᱧᱮᱞᱟᱹᱧ ᱛᱟᱞᱟᱝ ᱢᱮᱥᱮ ᱡᱟᱦᱟᱸ ᱜᱮ ᱾
ᱦᱮᱸ ᱢᱟ ᱢᱟᱫᱽ ᱢᱟ ᱢᱮᱱᱟᱜ ᱟᱠᱟᱫᱟ ᱟᱨ ᱟᱞᱮ ᱱᱚᱛᱮ ᱟᱠᱷᱨᱤᱧ ᱦᱚᱸᱠᱚ ᱟᱠᱷᱨᱤᱧ ᱮᱫᱟ, ᱟᱫᱚ ᱛᱤ ᱛᱤ ᱛᱤᱱᱟᱹᱜ ᱠᱟᱛᱮᱫ ᱠᱚ ᱫᱟᱢᱟᱜ ᱠᱟᱱᱟ ᱚᱱᱟ ᱠᱚ ᱢᱟᱱᱮ ᱜᱚ ᱜᱚᱱᱚᱝ ᱠᱚ ᱟᱨᱠᱤ ᱠᱩᱞᱤ ᱦᱩᱭᱩᱜᱼᱟ ᱩᱱᱠᱩ ᱠᱚ?
ᱟᱪᱪᱷᱟ, ᱟᱫᱚ ᱦᱳᱭ ᱟᱨᱠᱤ ᱢᱟᱱᱮ ᱤᱧᱦᱚᱸ ᱞᱟᱜᱟᱣ ᱫᱚ ᱞᱟᱜᱟᱣ ᱠᱚ ᱛᱤᱧᱟᱹ ᱟᱹᱰᱤ ᱟᱢᱫᱟᱜ ᱜᱮ ᱡᱟᱦᱟᱸ ᱜᱮ ᱵᱤᱥᱤ ᱵᱟᱝ ᱨᱮᱦᱚᱸ ᱚᱱᱠᱟ ᱢᱤᱫ ᱦᱟᱹᱛᱤ ᱜᱷᱟᱹᱲᱤ ᱜᱟᱱ ᱞᱟᱜᱟᱣ ᱠᱚ ᱛᱤᱧᱟ ᱾ ᱯᱮ ᱯᱮᱥᱚ ᱯᱩᱱᱥᱚᱴᱤ ᱯᱤᱥ ᱜᱟᱱ ᱾
ᱟᱪᱪᱷᱟ ᱟᱨ ᱜᱚᱱᱚᱝ ᱠᱚ ᱚᱠᱟ ᱞᱮᱠᱟᱢ ᱮᱢᱚᱜᱼᱟ ᱢᱟᱱᱮ
ᱟᱫᱚ ᱱᱚᱱᱛᱮ ᱡᱮᱢᱚᱱ ᱪᱟᱜ ᱠᱟᱱᱟ ᱚᱱᱛᱮ ᱦᱚᱸ ᱚᱱᱠᱟᱜᱮ ᱤᱧ ᱮᱢᱟ ᱠᱚᱣᱟ ᱦᱮᱸᱥᱮ ᱾ ᱚᱱᱟ ᱦᱳᱭᱳᱜ ᱠᱟᱱᱟ ᱠᱟᱛᱷᱟ ᱾
ᱟᱪᱪᱷᱟ ᱟᱪᱪᱷᱟ, ᱛᱟᱦᱚᱞᱮ ᱛᱮᱦᱤᱧ ᱛᱮᱦᱮᱧ ᱜᱟᱞᱢᱟᱨᱟᱣ ᱠᱟᱛᱮ ᱤᱧ ᱞᱟᱹᱭ ᱟᱢᱟ ᱦᱮᱸ ᱾
ᱦᱮᱸ ᱟᱨ ᱚᱱᱛᱮ ᱛᱟᱦᱚᱞᱮ ᱵᱚᱞ ᱠᱚ ᱛᱟᱦᱚᱞᱮ ᱪᱮᱫ ᱞᱮᱠᱟ ᱯᱮ ᱠᱷᱮᱞ ᱫᱟ ᱥᱮ ᱵᱟᱝ?
ᱦᱮᱸ ᱵᱚᱞ ᱠᱚᱫᱚᱞᱮ ᱠᱷᱮᱞ ᱠᱟᱱᱟᱞᱮ ᱥᱚᱵᱫᱤᱱ ᱜᱮ ᱢᱟᱹᱱᱮ ᱥᱚᱵᱽᱫᱤᱱᱜᱮ ᱵᱚᱞ ᱞᱮ ᱠᱷᱮᱞ ᱠᱟᱱᱟ ᱥᱮᱛᱟᱜ ᱟᱹᱭᱩᱵ ᱾
ᱮᱻ ᱠᱷᱮᱞ ᱠᱚᱫᱚ ᱯᱮ ᱥᱟᱵ ᱟᱠᱟᱫᱟ ᱥᱮ ᱵᱟᱝ?
ᱦᱮᱸ ᱠᱷᱮᱞ ᱫᱚᱞᱮ ᱥᱟᱵ ᱟᱠᱟᱫᱟᱞᱮ ᱢᱤᱫᱴᱮᱱ ᱾
ᱛᱤᱥᱚᱜ ᱠᱷᱮᱞ ᱫᱚ ᱢᱮᱱᱟᱜ ᱛᱟᱯᱮᱭᱟ?
ᱛᱮᱦᱮᱧ ᱢᱮᱱᱟᱜ ᱟᱠᱟᱫ ᱛᱟᱞᱮᱭᱟ ᱛᱟᱨᱟᱥᱤᱧ ᱵᱮᱲᱟ ᱾
ᱟᱫᱚ ᱜᱤᱫᱽᱨᱟᱹ ᱠᱚ ᱠᱚᱜᱮ ᱵᱟᱝᱞᱮ ᱧᱟᱧᱟ ᱧᱟᱢᱮᱫ ᱠᱚᱣᱟ ᱢᱟᱱᱮ ᱵᱷᱟᱜᱤ ᱵᱷᱟᱜᱤ ᱜᱤᱫᱽᱨᱟᱹ ᱾ ᱟᱨ ᱡᱟᱦᱟᱸᱭ ᱠᱚᱠᱚ ᱠᱷᱮᱞ ᱠᱮᱭᱟ ᱩᱱᱠᱩ ᱠᱚᱢᱟ ᱯᱟᱹᱣᱨᱟᱹ ᱧᱩ ᱛᱮᱠᱚ ᱡᱚᱠᱷᱚᱢ ᱪᱟᱵᱟ ᱟᱠᱟᱱᱟ᱾
ᱟᱪᱪᱷᱟ,
ᱟᱯᱮ ᱚᱱᱛᱮ ᱜᱤᱫᱽᱨᱟᱹ ᱠᱚ ᱵᱟᱹᱱᱩᱜ ᱠᱚᱣᱟ ᱥᱮᱨᱚᱠᱚᱢ ᱚᱱᱠᱟᱱ ᱠᱚ ᱡᱟᱦᱟᱸᱭ,
ᱱᱚᱛᱮ ᱫᱚ ᱥᱮᱨᱚᱠᱚᱢ ᱫᱚ ᱵᱟᱝᱠᱚ ᱠᱷᱮᱞᱟ ᱟᱞᱮ ᱱᱚᱛᱮ ᱫᱚ ᱥᱮᱨᱚᱠᱚᱢ ᱠᱷᱮᱞ ᱜᱤᱫᱽᱨᱟᱹ ᱫᱚ ᱵᱟᱹᱱᱩᱜ ᱠᱚᱣᱟ ᱾
ᱟᱫᱚ ᱟᱞᱮ ᱟᱞᱮ ᱥᱮᱫ ᱨᱮᱱ ᱫᱚ ᱪᱮᱫ ᱞᱮᱠᱟ ᱟᱞᱮ ᱥᱮᱫ ᱨᱮᱱ ᱦᱚᱸ ᱚᱱᱠᱟᱜ ᱜᱮ ᱧᱩ ᱢᱟᱛᱟᱞ ᱠᱟᱛᱮ, ᱱᱟᱹᱭ ᱦᱟᱹᱱᱤ ᱚᱲᱟᱜ ᱮ ᱰᱩᱸᱰᱟᱹᱣᱟᱭ ᱱᱟᱹᱭ ᱚᱲᱟᱜᱼ ᱮ ᱰᱩᱸᱰᱟᱹᱣᱟᱭ ᱦᱮᱸᱥᱮ ᱾
ᱦᱩᱸᱢ
ᱟᱫᱚ, ᱚᱠᱟᱨᱮ ᱧᱤᱫᱟᱹ ᱧᱩᱛᱮ ᱪᱟᱞᱟᱜᱼᱟᱭ ᱚᱱᱠᱟ ᱵᱮᱯᱟᱨ ᱟᱨᱠᱤ ᱦᱮᱸᱥᱮ ᱟᱫᱚ ᱱᱮᱛᱟᱨ ᱫᱚ ᱧᱩ ᱢᱟᱛᱟᱞ ᱠᱟᱛᱮᱫ ᱟᱫᱚ, ᱪᱤᱠᱟᱹᱛᱮᱭ ᱠᱷᱮᱞᱟᱭ ᱜᱤᱫᱽᱨᱟᱹ ᱾
ᱦᱮᱸ ᱦᱮᱸ ᱟᱨ ᱞᱟ ᱞᱟ ᱞᱟᱦᱟ ᱞᱮᱠᱟ ᱦᱚᱸ ᱵᱟᱠᱚ ᱠᱷᱮᱞ ᱫᱟᱲᱮᱭᱟᱜ ᱠᱟᱱᱟ ᱱᱮᱛᱟᱨ ᱜᱤᱫᱽᱨᱟᱹ ᱠᱚᱢᱟ ᱾
ᱟᱪᱪᱷᱟ,
ᱞᱟ ᱞᱟᱦᱟ ᱛᱮᱢᱟ ᱟᱞᱮ ᱢᱟᱱᱮ ᱟᱞᱮᱨᱮᱱ ᱠᱟᱠᱟ ᱛᱟᱠᱚ ᱢᱟᱱᱮ ᱯᱷᱩᱴᱵᱚᱞ ᱦᱮᱰ ᱛᱮᱠᱚ ᱚᱴᱮᱡ ᱟᱠᱟᱫᱟ ᱾
ᱟᱪᱪᱷᱟ,
ᱯᱷᱩᱴᱵᱚᱞ ᱦᱮᱰ ᱛᱮᱠᱚ ᱚᱴᱮᱡ ᱟᱠᱟᱫᱟ ᱾ ᱟᱨ ᱫᱟᱵᱚᱰ ᱛᱮᱦᱚᱸ ᱯᱷᱩᱴᱵᱚᱞ ᱠᱚ ᱚᱴᱮᱡ ᱟᱠᱟᱫᱟ ᱮᱠᱵᱟᱨᱮ ᱩᱱᱠᱩᱣᱟᱜ ᱧᱩ ᱧᱩ ᱢᱟᱱᱮ ᱩᱱᱠᱩᱣᱟᱜ, ᱢᱟᱱᱮ ᱧᱩᱛᱩᱢ ᱮᱠᱵᱟᱨᱮ ᱪᱷᱟᱯᱟ ᱩᱛᱟᱹᱨ ᱟᱠᱟᱱᱟ ᱤᱛᱤᱦᱟᱥ ᱨᱮ ᱾
ᱦᱮᱸᱛᱚ ᱟᱫᱚ ᱚᱱᱠᱟ ᱟᱫᱚ ᱵᱤᱥᱟᱞ ᱛᱟᱦᱚᱞᱮ ᱠᱚ ᱠᱷᱮᱞ ᱟᱠᱟᱫᱟ ᱢᱤᱫ ᱥᱚᱢᱚᱭ ᱛᱟᱦᱚᱞᱮ ᱦᱮᱸ ᱚᱱᱠᱟᱜᱮ ᱞᱟᱹᱭ ᱫᱚᱠᱚ ᱞᱟᱹᱭ ᱵᱟᱲᱟ ᱠᱮᱭᱟ ᱠᱚ ᱦᱮᱸ ᱥᱮ ᱟᱫᱚ ᱟᱞᱮ ᱱᱚᱱᱛᱮ ᱫᱚ ᱟᱫᱚ ᱥᱮᱨᱚᱠᱚᱢ ᱠᱷᱮᱞ ᱜᱤᱫᱽᱨᱟᱹ ᱫᱚ ᱦᱟᱸᱜ ᱵᱟᱹᱱᱩᱜ ᱠᱚᱣᱟ ᱛᱚ ᱟᱞᱮ ᱦᱚᱸ ᱚᱱᱟ ᱰᱷᱟᱹᱞᱟᱹᱭ ᱵᱚᱞ ᱜᱮᱞᱮ ᱠᱷᱮᱞ ᱵᱟᱲᱟᱭᱮᱫᱟ ᱵᱷᱟᱹᱞᱟᱹᱭ ᱵᱚᱞ ᱟᱞᱮ ᱦᱚᱸ ᱱᱚᱸᱰᱮ ᱠᱚ ᱥᱟᱵ ᱟᱠᱟᱫ ᱛᱟᱞᱮᱭᱟ ᱠᱚ ᱢᱮ ᱴᱮᱱ ᱟᱞᱮ ᱫᱚ ᱵᱟᱹᱨᱥᱤᱧ ᱯᱚᱨᱮ ᱢᱮᱱᱟᱜ ᱛᱟᱞᱮᱭᱟ ᱾
ᱟᱪᱪᱷᱟ ᱪᱪᱷᱟ ᱟᱨ ᱯᱨᱟᱭᱤᱡ ᱠᱚᱫᱚ ᱛᱤᱱᱟᱹᱜ ᱜᱟᱱ ᱢᱮᱱᱟᱜ ᱟᱠᱟᱫᱟ?
ᱦᱮᱸ ᱯᱨᱟᱭᱤᱡᱽ ᱠᱚᱫᱚ ᱵᱷᱟᱜᱮ ᱜᱮ ᱱᱚᱸᱰᱮ ᱠᱚ ᱮᱢ ᱫᱟᱠᱚ ᱟᱫᱚ ᱱᱮᱛᱟᱨ ᱛᱚ ᱟᱫᱚ ᱡᱦᱚᱛᱚ ᱛᱚ ᱠᱚᱢᱯᱤᱭᱩᱴᱟᱨ ᱵᱚᱦᱚᱜ ᱜᱤᱫᱽᱨᱟᱹ ᱟᱫᱚ ᱡᱦᱚᱛᱚ ᱜᱮ ᱦᱤᱥᱟᱹᱵᱽ ᱢᱤᱥᱟᱹᱠ ᱠᱟᱛᱮ ᱠᱚ ᱧᱮᱞ ᱠᱮᱫᱟ ᱞᱟᱹᱭ ᱫᱟᱠᱚ ᱵᱟᱝ ᱥᱟᱵ ᱜᱟᱱᱚᱜᱼᱟ ᱱᱚᱸᱰᱮ ᱠᱷᱮᱞ ᱫᱚ ᱦᱮᱸ ᱥᱮ ᱾
ᱚᱻ ᱛᱟᱦᱚᱞᱮ ᱥᱤᱨᱯᱟᱹ ᱠᱚᱫᱚ ᱪᱮᱞᱮ ᱢᱮᱱᱟᱜ ᱟᱠᱟᱫ ᱠᱚᱣᱟ ᱥᱤᱨᱯᱟᱹ?
ᱟᱻ ᱥᱤᱨᱯᱟᱹ ᱵᱚᱞᱛᱮ ᱫᱚ ᱟᱞᱮᱫᱚ ᱱᱚᱣᱟ ᱯᱚᱭᱥᱟ ᱫᱤᱭᱟᱹ ᱜᱮ ᱟᱨᱠᱤ ᱢᱟᱱᱮ ᱯᱚᱭᱥᱟ ᱜᱮᱠᱚ ᱫᱟᱱ ᱮᱫᱟ ᱟᱫᱚ ᱚᱱᱟ ᱠᱚᱜᱮ ᱦᱤᱥᱟᱹᱵ ᱱᱤᱠᱟᱹᱥ ᱠᱟᱛᱮᱫ ᱟᱨᱠᱤ ᱟᱠᱚ ᱦᱟᱸᱰᱮ ᱦᱟᱡᱟᱨ ᱴᱟᱠᱟ ᱞᱟᱵᱷ ᱠᱚ ᱫᱚᱦᱚᱭᱮᱫᱟ ᱛᱚ ᱟᱫᱚ ᱚᱱᱟ ᱠᱚᱫᱚ ᱪᱮᱫ ᱦᱚᱸ ᱵᱟᱝ ᱠᱟᱱᱟ ᱦᱮᱸ ᱥᱮ ᱾ ᱟᱨ ᱞᱟᱵᱷ ᱫᱚ ᱫᱚᱦᱚᱭ ᱜᱮᱭᱟ ᱠᱚ ᱾
ᱦᱩᱸ,
ᱢᱟᱱᱮ ᱯᱚᱭᱥᱟ ᱥᱟᱶᱛᱮ ᱴᱨᱚᱯᱷᱤᱠ ᱛᱟᱦᱮᱱᱟ ᱟᱨᱠᱤ ᱾
ᱟᱪᱪᱷᱟ ᱢᱟᱱᱮ ᱡᱟᱦᱟᱸᱭ ᱠᱚ ᱵᱷᱟᱜᱮ ᱠᱚ ᱠᱷᱮᱞ ᱫᱟᱲᱮᱭᱟᱜ ᱠᱟᱱᱟ ᱵᱷᱟᱜᱮ ᱠᱚ ᱜᱳ ᱜᱳᱞ ᱫᱟ ᱟᱹᱰᱤ ᱢᱚᱸᱡᱽ ᱠᱚ ᱜᱳᱞ ᱫᱟᱲᱮᱭᱟᱜ ᱠᱟᱱᱟ ᱩᱱᱠᱩ ᱠᱚᱫᱚ ᱢᱟᱱᱮ
ᱩᱱᱠᱩ ᱠᱚᱫᱚ ᱡᱟᱹᱨᱥᱤ ᱠᱚ ᱮᱢᱟ ᱠᱚᱣᱟ ᱾ ᱡᱟᱹᱨᱥᱤ ᱵᱚᱞ ᱦᱮᱸᱥᱮ, ᱛᱟᱦᱚᱞᱮ ᱚᱱᱛᱮ ᱱᱤᱛᱚᱜ ᱪᱮᱫ ᱞᱮᱠᱟ ᱤᱭᱟᱹ ᱨᱚᱦᱚᱭ ᱵᱟᱲᱟ ᱜᱚᱫ ᱠᱮᱫᱟ ᱯᱮ ᱥᱮ ᱮᱠᱦᱚᱱᱚᱣ ᱟᱹᱣᱨᱤ?
ᱦᱮᱸ ᱨᱚᱦᱚᱭ ᱵᱟᱲᱟ ᱠᱚᱫᱚ ᱢᱟᱱᱮ ᱠᱤᱪᱷᱩᱜᱟᱱ ᱫᱚ ᱦᱳᱭ ᱟᱠᱟᱱᱟ᱾
ᱟᱪᱪᱷᱟ,
ᱢᱟᱱᱮ ᱡᱟᱦᱟᱸ ᱠᱚᱨᱮ ᱵᱟᱹᱭᱦᱟᱹᱲ ᱢᱮᱱᱟᱜ ᱟᱠᱟᱫᱟ ᱥᱮ ᱵᱟᱝ ᱚᱱᱟ ᱠᱚᱨᱮ ᱫᱚ ᱢᱟᱱᱮ ᱨᱚ ᱦᱳᱭ ᱦᱳᱭ ᱟᱠᱟᱱᱟ ᱟᱨ ᱡᱟ ᱡᱟᱷᱟ ᱠᱚᱨᱮ ᱫᱚ ᱜᱷᱩᱴᱩ ᱜᱮᱭᱟ ᱢᱟᱱᱮ ᱱᱚᱛᱮ ᱟᱞᱮ ᱱᱚᱣᱟ ᱛᱮᱢᱟᱛᱚ ᱢᱟᱱᱮ ᱮᱢᱚᱱ ᱡᱟᱭᱜᱟ ᱠᱟᱱᱟ ᱛᱮᱦᱮᱧ ᱡᱩᱫᱤ ᱫᱟᱜᱟᱭ ᱢᱟᱱᱮ ᱫᱟᱜ ᱥᱟᱨᱟ ᱫᱤᱱᱮ ᱫᱟᱜᱽ ᱨᱮᱦᱚᱸ ᱢᱟᱱᱮ ᱵᱟᱹᱫ ᱵᱟᱹᱭᱦᱟᱹᱲ ᱪᱟᱯᱮᱜ ᱨᱮᱦᱚᱸ ᱜᱟᱯᱟ ᱥᱮᱛᱟᱜ ᱛᱮᱜᱮ ᱮᱠᱵᱟᱨᱮ ᱡᱷᱚᱛᱚ ᱫᱟᱜ ᱢᱟᱱᱮ ᱟᱬᱜᱚ ᱪᱟᱵᱟᱜ-ᱟ ᱢᱟᱱᱮ ᱫᱟᱜ ᱜᱮ ᱵᱟᱝ ᱛᱟᱦᱮᱱᱟ ᱱᱚᱛᱮ ᱫᱚ᱾
ᱦᱚᱸᱢ ᱛᱟᱦᱚᱞᱮ ᱟᱲᱮ ᱞᱟᱜ ᱠᱚᱫᱚ ᱛᱤᱱᱟᱹᱜ ᱴᱟᱢ ᱠᱚᱨᱟᱣ ᱠᱮᱫᱟ?
ᱟᱲᱮᱞᱟᱜ ᱠᱚᱫᱚ ᱚᱱᱟ ᱵᱟᱠᱚᱭ ᱠᱚᱨᱮ ᱫᱚ ᱠᱚᱨᱟᱣ ᱦᱩᱭ ᱠᱟᱱᱟ ᱵᱟᱠᱚᱭ ᱠᱚᱨᱮ ᱵᱟᱹᱭᱦᱟᱹᱲ ᱠᱚᱨᱮ, ᱟᱨ ᱚᱱᱟ ᱜᱷᱩᱴᱩ ᱜᱷᱩᱴᱩ ᱠᱚᱨᱮ ᱫᱚ ᱵᱟᱝ ᱦᱩᱭ ᱠᱟᱱᱟ ᱟᱹᱲᱮ ᱞᱟᱜ ᱠᱚᱫᱚ᱾ ᱟᱫᱚ ᱦᱚᱸᱜ-ᱚᱭ ᱥᱮᱨᱢᱟ ᱡᱟᱹᱲᱤ ᱠᱚ ᱛᱟᱹᱜᱤ ᱦᱩᱭ ᱠᱟᱱᱟ ᱛᱤᱥ ᱢᱟᱱᱮ ᱟᱹᱰᱤ ᱫᱷᱮᱨ ᱧᱚᱜ ᱮ ᱫᱟᱜᱽᱟ ᱜᱚᱴᱟ ᱵᱟᱹᱫᱽ ᱵᱟᱹᱭᱦᱟᱹᱲ ᱠᱚᱭ ᱪᱟᱯᱮᱭᱟ ᱵᱟᱱ ᱠᱚ ᱛᱚᱠᱷᱚᱱᱱᱟ ᱟᱫᱚ ᱚᱱᱟ ᱜᱷᱩᱴᱩ ᱠᱚᱨᱮ ᱫᱚ ᱟᱲᱮ ᱞᱟᱜ ᱠᱟᱛᱮᱜ ᱚᱱᱟ ᱨᱚᱦᱚᱭ ᱦᱩᱭᱩᱜ-ᱟ᱾
ᱩᱸᱢ ᱛᱟᱦᱚᱞᱮ ᱤᱭᱟᱹ ᱱᱚᱣᱟ ᱥᱤ ᱫᱚᱢ ᱥᱤ ᱦᱚᱪᱚᱣ ᱠᱟᱫᱟ ᱥᱮ ᱵᱟᱢ ᱥᱤ ᱦᱚᱪᱚᱣ ᱠᱟᱫᱟ?
ᱦᱮᱸ ᱥᱤ ᱫᱚ ᱵᱟᱹᱧ ᱥᱤ ᱦᱚᱪᱚ ᱠᱟᱫᱟ ᱟᱫᱚ ᱤᱧᱨᱮ ᱨᱮᱱ ᱜᱮ ᱩᱨᱤᱡ ᱱᱟᱦᱮᱞ ᱢᱮᱱᱟᱜ ᱠᱤᱱᱟ ᱛᱚ᱾
ᱚᱢ ᱛᱟᱦᱞᱮ ᱟᱯᱮ ᱥᱮᱫ ᱫᱚ ᱛᱟᱦᱞᱮ ᱩᱨᱤᱡ ᱱᱟᱦᱮᱞ ᱜᱮ ᱵᱤᱥᱤ ᱢᱮᱱᱟᱜ-ᱟ ᱵᱟᱝ?
ᱦᱮᱸ ᱟᱞᱮ ᱥᱮᱫ ᱢᱟ ᱴᱟᱠᱴᱟᱨ ᱛᱮ ᱵᱟᱝᱞᱮ ᱥᱤ ᱦᱚᱪᱚᱭ ᱫᱟ ᱴᱟᱠᱴᱟᱨ ᱛᱮ ᱥᱤ ᱚᱪᱚ ᱠᱚᱨᱛᱮ ᱜᱮᱞᱮ ᱢᱟᱱᱮ ᱢᱟᱱᱮ ᱤᱭᱟᱹᱜ ᱠᱟᱱᱟ ᱦᱟᱥᱟ ᱠᱷᱟᱨᱟᱯᱚᱜ ᱠᱟᱱᱟ ᱟᱨ ᱢᱟᱱᱮ ᱯᱚᱨᱤᱵᱮᱥ ᱫᱩᱥᱚᱱᱚᱜ ᱠᱟᱱᱟ ᱟᱨᱠᱤ ᱚᱱᱟ ᱡᱟᱦᱟᱸ ᱜᱟᱹᱰᱤ ᱠᱚᱨᱮᱱᱟᱜ ᱫᱷᱩ ᱫᱷᱩᱣᱟᱹ ᱩᱰᱩᱝᱚᱜ ᱠᱟᱱ ᱫᱚ᱾
ᱦᱚᱸ ᱦᱚᱸ ᱚᱸ
ᱚᱱᱟ ᱠᱷᱟᱹᱛᱤᱨ ᱛᱮ ᱟᱨ ᱱᱮ ᱱᱮᱛᱟᱨ ᱢᱟ ᱥᱩᱱᱩᱢ ᱠᱚᱦᱚᱸ ᱵᱟᱝ ᱧᱟᱯᱟᱢ ᱠᱟᱱᱟ ᱛᱚ ᱚᱱᱟ ᱠᱷᱟᱹᱛᱤᱨ ᱛᱮ ᱟᱫᱚ ᱩᱨᱤᱡ ᱱᱟᱦᱮᱞ ᱛᱮᱜᱮᱞᱮ ᱥᱤᱭᱮᱫᱟ᱾
ᱦᱳᱭ ᱛᱳ ᱟᱫᱚ ᱚᱱᱟᱜᱮ ᱞᱟᱹᱭ ᱫᱤᱧ ᱟᱫᱚ ᱞᱟᱹᱭᱫᱟᱹᱧ ᱪᱮᱫ ᱢᱟᱱᱮ ᱟᱹᱰᱤ ᱜᱷᱟᱹᱲᱤᱡ ᱠᱟᱛᱮᱫ ᱫᱚ ᱟᱫᱚ ᱟᱞᱚᱢ ᱨᱚᱲ ᱛᱟᱞᱟᱝᱟ ᱦᱮᱸ ᱥᱮ ᱠᱟᱛᱷᱟ ᱫᱚ ᱚᱱᱟ ᱠᱟᱱᱟ ᱦᱮᱸ ᱵᱟᱰᱟᱭ ᱠᱮᱫᱟᱢ ᱛᱚ?
ᱦᱮᱸ
ᱛᱟᱦᱞᱮ ᱤᱭᱟᱹ ᱤᱭᱟᱹ ᱱᱤᱛᱳᱜ ᱫᱚ ᱛᱟᱦᱞᱮ ᱛᱤᱱᱟᱹᱜ ᱜᱟᱱ ᱰᱟᱹᱝᱨᱤ ᱢᱮᱱᱟᱜ ᱠᱚᱛᱟᱢᱟ?
ᱦᱮᱸ ᱰᱟᱹᱝᱨᱤ ᱢᱮᱱᱟᱜ ᱠᱟᱜ ᱠᱚᱣᱟᱜ
ᱚ ᱛᱟᱦᱞᱮ ᱤᱭᱟᱹ ᱩᱨᱤᱡ ᱫᱚ ᱛᱤᱱᱟᱹᱜ ᱢᱮᱱᱟᱜ ᱠᱚᱛᱟᱢᱟ ᱟᱨ ᱜᱟᱹᱭ ᱛᱚ ᱛᱤᱱᱟᱹᱜ?
ᱩᱨᱤᱡ ᱢᱮᱱᱟᱜ ᱠᱚᱣᱟ ᱯᱚᱱᱭᱟ ᱟᱭ ᱜᱟᱹᱭ ᱢᱮᱱᱟᱜ ᱠᱚᱣᱟ ᱯᱚᱱᱮᱭᱟ᱾ ᱟᱨ ᱢᱟᱱᱮ ᱛᱚᱣᱟᱸ ᱠᱚᱸ ᱟᱹᱰᱤ ᱡᱳᱨᱤᱧ ᱟᱹᱠᱷᱨᱤᱧ ᱫᱟ ᱟᱨᱠᱤ᱾
ᱚ ᱛᱟᱦᱞᱮ ᱡᱟᱹᱨᱥᱤ ᱜᱟᱹᱭ ᱦᱚᱸ ᱢᱮᱱᱟᱜ ᱠᱚᱛᱟ ᱢᱟ ᱛᱟᱦᱞᱮ ᱵᱟᱝ?
ᱛᱟᱦᱞᱮ ᱦᱮᱸ
ᱦᱩ
ᱛᱟᱦᱚᱞᱮ ᱟᱢ ᱨᱮᱱ ᱫᱚ ᱩᱨᱤᱡ ᱠᱚ ᱛᱤᱱᱟᱹᱜ ᱜᱟᱱ ᱢᱮᱱᱟᱜ ᱠᱚᱣᱟ?
ᱩᱨᱤᱡ ᱤᱧᱨᱮᱱ ᱵᱟᱨ ᱡᱚᱨ ᱢᱮᱱᱟᱜ ᱠᱤᱱ ᱛᱤᱧᱟ ᱱᱚᱱᱛᱮ ᱠᱟᱬᱟ ᱢᱮᱱᱟᱜ ᱠᱤᱱᱟ ᱵᱟᱨᱭᱟ᱾ ᱢᱟᱱᱮ ᱩᱨᱠᱤᱱ ᱫᱚ ᱢᱤᱫ ᱡᱚᱲ ᱟᱨᱠᱤ ᱠᱟᱲᱟ ᱫᱚ᱾
ᱦᱮᱸ
ᱟᱨ ᱡᱟᱹᱨᱥᱤ ᱵᱟᱨᱭᱟ ᱯᱮᱭᱟ ᱢᱮᱱᱟᱜ ᱠᱚᱣᱟ ᱟᱨᱠᱤ
ᱟᱪᱪᱷᱟ ᱟᱪᱪᱷᱟ ᱛᱟᱦᱚᱮ ᱱᱚᱣᱟ ᱜᱷᱟᱹᱲᱤᱡ ᱫᱚ ᱟᱢ ᱢᱟᱱᱮ ᱪᱮᱜ ᱠᱚᱢ ᱵᱮᱯᱟᱨ ᱟᱠᱟᱫᱟ ᱢᱟᱱᱮ ᱪᱮᱜ ᱢᱟᱱᱮ ᱪᱮᱞᱮ ᱪᱮᱞᱤ ᱠᱚᱢ ᱪᱟᱥ ᱠᱟᱜ ᱠᱚᱣᱟ?
ᱟᱫᱚ ᱠᱟᱲᱟ ᱢᱮᱱᱟᱜ ᱠᱤᱱᱟᱹ ᱵᱟᱨᱭᱟ ᱰᱟᱹᱝᱨᱤ ᱢᱮᱱᱟᱜ ᱠᱚᱣᱟ ᱥᱟᱛᱴᱤ ᱱᱚᱱᱛᱮ ᱤᱭᱟᱹ ᱢᱮᱨᱚᱢ ᱠᱚ ᱢᱮᱱᱟᱜ ᱠᱚᱣᱟ ᱟᱴᱴᱤ ᱢᱮᱱᱟᱜ ᱠᱚᱛᱤᱧᱟᱹ ᱢᱮᱨᱚᱢ
ᱟᱪᱪᱷᱟ ᱛᱟᱦᱚᱞᱮ ᱢᱮᱨᱚᱢ ᱠᱚᱢᱟ ᱟᱢᱫᱚᱢ ᱟᱹᱰᱤ ᱫᱤᱱ ᱠᱷᱚᱱᱜᱮᱢ ᱟᱹᱥᱩᱞᱮᱫ ᱠᱚᱣᱟ ᱯᱟᱞᱮ ᱢᱮᱨᱚᱢ ᱵᱮᱯᱟᱨ ᱛᱮ ᱟᱢ ᱢᱟᱱᱮ ᱪᱤᱠᱟᱢ ᱯᱚᱲᱛᱟ ᱫᱟᱲᱮᱭᱟᱜ ᱠᱟᱱᱟ ᱯᱚᱲᱛᱟᱢ ᱧᱟᱢ ᱫᱟᱥᱮ ᱵᱟᱝ?
ᱟᱫᱚ ᱯᱟᱹᱭᱠᱟᱹᱨ ᱴᱷᱮᱱ ᱠᱤ ᱟᱨ ᱯᱚᱲᱛᱟᱭᱟᱢ ᱯᱟᱹᱭᱠᱟᱹᱨ ᱫᱚ ᱩᱱᱤ ᱫᱚ ᱠᱚᱢ ᱜᱮ ᱞᱟᱹᱭᱟ ᱠᱚᱣᱟᱭ ᱦᱮᱸ ᱥᱮ ᱫᱟᱢ ᱫᱚ ᱟᱫᱚ ᱟᱞᱮᱜᱮ ᱰᱟᱭᱨᱮᱴ ᱦᱟᱴ ᱞᱮ ᱤᱫᱤ ᱠᱚᱛᱮ ᱞᱮ ᱟᱹᱠᱷᱨᱤᱧ ᱜᱚᱫ ᱠᱟᱠᱚᱣᱟ᱾
ᱚ ᱟᱨ ᱢᱟᱱᱮ ᱛᱤᱱᱟᱹᱜ ᱵᱚ ᱵᱚᱪᱷᱚᱨ ᱯᱚᱨᱮ ᱠᱚ ᱦᱚᱯᱚᱱᱚᱜ ᱠᱟᱱᱟ ᱢᱮᱨᱚᱢ ᱠᱚ?
ᱟᱫᱚ ᱱᱚᱜᱼᱚᱭ ᱧᱮᱞ ᱢᱮ ᱢᱮᱨᱚᱢ ᱫᱚ ᱵᱚᱪᱷᱚᱨ ᱨᱮ ᱵᱟᱨ ᱫᱷᱟᱣ ᱠᱚ ᱦᱚᱯᱚᱱ ᱠᱚᱣᱟ ᱦᱮᱸ ᱟᱫᱚ ᱪᱮᱫ ᱞᱮᱠᱟ ᱟᱫᱚᱢ ᱟᱨ ᱡᱩᱫᱤᱢ ᱟᱲᱟᱜ ᱜᱮᱭᱟ ᱟᱹᱛᱤᱧ ᱛᱟᱦᱚᱞᱮ ᱚᱱᱛᱮ ᱯᱟᱞᱮ ᱦᱟᱛᱟᱣᱟ ᱦᱮᱸ ᱥᱮ
ᱮᱠᱟᱭᱱᱟᱹᱵᱤᱱ ᱜᱚᱝᱠᱮ?
ᱟᱪᱪᱷᱟ ᱟᱨ ᱥᱤᱢ ᱠᱚᱫᱚ ᱛᱟᱦᱚᱞᱮ ᱪᱮᱫᱠᱟᱢ ᱟᱹᱥᱩ ᱠᱟᱫ ᱠᱚᱣᱟ?
ᱦᱮᱸ ᱥᱤᱢ ᱠᱚᱦᱚᱸ ᱢᱮᱱᱟᱜ ᱠᱩ
ᱟᱪᱪᱷᱟ ᱟᱪᱪᱷᱟ ᱛᱟᱦᱚᱞᱮ ᱥᱤᱢ ᱠᱚᱫᱚ ᱚᱲᱟᱜ ᱠᱷᱚᱱ ᱜᱮᱢ ᱟᱹᱠᱷᱨᱤᱧᱮᱫ ᱠᱚᱣᱟ ᱥᱮ ᱢᱟᱱᱮ ᱦᱟᱴ ᱠᱚᱥᱮᱢ ᱤᱫᱤᱭᱮᱫ ᱠᱚᱣᱟ ᱟᱹᱠᱷᱨᱤᱧ?
ᱟᱨ ᱦᱟᱴ ᱥᱮᱫ ᱦᱚᱧ ᱤᱫᱤᱭᱮᱫ ᱠᱚᱣᱟ ᱱᱚᱸᱰᱮ ᱚᱲᱟᱜ ᱨᱮᱦᱚᱸ ᱯᱟᱹᱭᱠᱟᱹᱨ ᱠᱚᱠᱚ ᱦᱤᱡᱩᱜ ᱠᱟᱱᱟ ᱛᱚ
ᱟᱪᱪᱷᱟ ᱤᱧᱦᱚᱸ ᱢᱟᱱᱮ ᱥᱤᱢ ᱟᱹᱥᱩᱞ ᱨᱮᱱᱟᱜ ᱟᱹᱰᱤ ᱫᱤᱱ ᱠᱷᱚᱱᱟᱜ ᱤᱧᱟᱹᱜ ᱠᱩᱠᱢᱩ ᱢᱮᱱᱟᱜᱼᱟ ᱥᱤᱢ ᱟᱹᱥᱩᱞ ᱨᱮᱱᱟᱜ ᱢᱮᱱᱠᱷᱟᱱ ᱥᱤᱢ ᱜᱮ ᱵᱟᱹᱧ ᱟᱹᱥᱩᱞ ᱫᱟᱲᱮᱭᱟᱠᱚ ᱠᱟᱱᱟ ᱟᱞᱮ ᱟᱛᱳ ᱨᱮ ᱢᱤᱫᱴᱟᱝ ᱮᱢᱚᱱ ᱨᱩᱸᱰᱟᱹ ᱢᱮᱱᱟᱜ ᱠᱟᱫᱮᱭᱟ ᱥᱮ ᱵᱟᱝ ᱯᱩᱥᱤ ᱞᱮᱠᱟᱱᱤᱡ
ᱟᱪᱪᱷᱟ
ᱢᱟᱱᱮ ᱤᱧ ᱢᱟᱱᱮ ᱦᱟᱛᱟᱣ ᱟᱹᱜᱩᱭᱮᱫ ᱠᱚᱣᱟᱧ ᱟᱨ ᱯᱩᱥᱤ ᱡᱷᱚᱛᱚᱭ ᱡᱚᱢ ᱪᱟᱵᱟᱭᱮᱫ ᱠᱚ ᱛᱤᱧᱟ ᱵᱩᱡᱽ ᱫᱟᱲᱮᱭᱟᱜ ᱠᱟᱱᱟ
ᱦᱮᱸ ᱦᱮᱸ ᱦᱮᱸ ᱛᱟᱦᱚᱞᱮ ᱱᱤᱛᱳᱜ ᱛᱟᱦᱚᱞᱮ ᱜᱚᱝᱠᱮ
ᱢᱟᱱᱮ ᱵᱟᱲᱟᱭᱟᱢ ᱡᱮ ᱯᱩᱥᱤ ᱚᱠᱟᱞᱮᱠᱟ ᱠᱟᱛᱮᱜ ᱥᱟᱵ ᱦᱩᱭᱩᱜᱼᱟ ᱩᱱᱤ ᱢᱟᱱᱮ ᱨᱩᱣᱟᱰᱟᱴᱟ ᱟᱨᱠᱤ
ᱦᱩᱸ ᱟᱫᱚ ᱪᱮᱫ ᱫᱚ ᱚᱱᱟᱫᱚ ᱱᱤᱛᱚᱜ ᱫᱚ ᱜᱚᱝᱠᱮ ᱟᱹᱰᱤ ᱜᱷᱟᱹᱲᱤᱡ ᱜᱮᱞᱟᱝ ᱨᱚᱲ ᱠᱮᱫᱟ ᱢᱮᱱᱠᱷᱟᱱ ᱫᱚ ᱱᱤ ᱛᱚᱜ ᱡᱚᱢ ᱠᱮᱫᱟᱢ ᱥᱮ ᱮᱠᱷᱚᱱ ᱟᱹᱣᱨᱤ ᱫᱟᱠᱟ ᱠᱚ?
ᱦᱮᱸ ᱫᱟᱠᱟ ᱠᱚᱫᱚ ᱟᱹᱨᱤ ᱡᱚᱢ ᱦᱩᱭ ᱟᱠᱟᱱᱟ ᱢᱟᱱᱮ ᱟᱹᱨᱤ ᱡᱚᱢ ᱦᱩᱭᱩᱜᱼᱟ ᱡᱚᱢ ᱦᱩᱭᱩᱜ ᱞᱟᱹᱜᱤᱫ ᱟᱨᱠᱤ᱾
ᱚ ᱫᱟᱹᱛᱟᱹᱱᱤ ᱵᱟᱲᱟᱭᱮᱱ ᱜᱮᱭᱟᱢ ᱛᱟᱦᱚᱞᱮ?
ᱦᱮᱸ ᱫᱟᱹᱛᱟᱹᱱᱤ ᱵᱟᱲᱟ ᱠᱟᱛᱮᱜ ᱦᱩᱛᱩᱢ ᱦᱩᱭ ᱟᱠᱟᱱᱟ ᱛᱟᱯᱚᱨᱮ ᱟᱫᱚ ᱫᱟᱠᱟ ᱠᱚ ᱡᱚᱢ ᱦᱩᱭᱩᱜᱼᱟ ᱛᱟᱦᱚᱞᱮ ᱜᱚᱢᱠᱮ ᱟᱢᱫᱚᱢ ᱡᱚᱢ ᱠᱮᱫᱟ ᱥᱮ ᱟᱹᱣᱨᱤ?
ᱤᱧ ᱮᱠᱷᱚᱱᱳ ᱟᱹᱣᱨᱤᱧ ᱡᱚᱢᱟ ᱤᱧ ᱦᱚᱸᱜᱼᱚᱭ ᱤᱧ ᱡᱚᱢ ᱞᱟᱹᱜᱤᱫ ᱤᱧᱦᱚᱸ ᱟᱫᱚ ᱢᱤᱱᱤᱫᱟᱹᱧ ᱦᱟᱯᱮ ᱟᱢ ᱥᱟᱛᱮᱧ ᱨᱚᱲᱞᱟᱭᱜᱮ ᱟᱫᱚ ᱨᱚᱲ ᱠᱟᱛᱮᱫ ᱱᱦᱟᱜ ᱟᱫᱚ ᱡᱚᱢ ᱵᱟᱲᱟ ᱦᱩᱭᱩᱜᱼᱟ ᱦᱮᱸᱥᱮ ᱟᱫᱚ ᱱᱩᱱᱟᱹᱜ ᱥᱮᱛᱟᱜ ᱥᱮᱛᱟᱜ ᱟᱫᱚ ᱱᱤᱡᱮ ᱫᱚ ᱡᱚᱢ ᱯᱟᱹᱨᱠᱟᱹᱣ ᱵᱟᱹᱱᱩᱜᱼᱟ ᱥᱮ,
ᱦᱮᱸ ᱦᱮᱸ ᱛᱟᱦᱚᱞᱮ ᱢᱟᱱᱮ ᱛᱮᱦᱮᱧ ᱫᱚ ᱡᱚᱢᱟᱜ ᱠᱚ ᱢᱟᱱᱮ ᱪᱮᱫ ᱠᱚᱯᱮ ᱵᱮᱱᱟᱣ ᱟᱠᱟᱫᱟ ᱥᱮᱛᱟᱜ ᱨᱮ?